ᱦᱮᱞᱳ
ᱦᱮᱸ ᱦᱮᱞᱳ ᱟᱸᱡᱚᱢᱚᱜ ᱠᱟᱱᱟ ᱜᱚᱝᱠᱮ ᱦᱮᱞᱳ
ᱦᱮᱞᱳ
ᱞᱟᱹᱭ ᱫᱟᱞᱤᱧ ᱟᱡᱚᱢᱚᱜ
ᱦᱮᱞᱳ᱾ ᱟᱸᱡᱚᱢᱚᱜ ᱠᱟᱱᱟ?
ᱦᱮ ᱟᱸᱡᱚᱢᱚᱜ ᱠᱟᱱᱟ᱾
ᱚ᱾
ᱟᱪᱪᱷᱟ᱾ ᱛᱟᱦᱚᱞᱮ ᱠᱩᱫᱩᱢ ᱪᱤᱠᱟᱹ ᱦᱚᱸ ᱵᱟᱝ ᱜᱮ ᱱᱚᱜᱼᱚᱭ᱾ ᱫᱟᱠᱟ ᱠᱚ ᱪᱚᱸᱫᱟ ᱦᱩᱭ ᱠᱟᱱᱟ ᱛᱚ ᱱᱤᱛᱚᱜ᱾ ᱟᱫᱚ ᱛᱟᱦᱚᱞᱮ ᱠᱩᱫᱩᱢ ᱠᱚᱵᱤᱱ ᱵᱟᱲᱟᱭ ᱜᱮᱭᱟ ᱥᱮ ᱵᱟᱝᱼᱟ?
ᱠᱩᱫᱩᱢ ᱠᱚᱫᱚ ᱦᱤᱲᱤᱧ ᱧᱚᱜ ᱟᱠᱟᱫᱟᱞᱤᱧ᱾
ᱢᱤᱫᱴᱟᱝ ᱵᱟᱨᱭᱟ ᱫᱚ ᱫᱤᱥᱟᱹ ᱢᱮᱱᱟᱜ ᱛᱟᱵᱚᱱ ᱜᱮᱭᱟ ᱥᱮ?
ᱜᱤᱫᱽᱨᱟᱹ ᱥᱩᱢᱟᱹᱭ ᱡᱚᱠᱷᱚᱱ ᱜᱤᱫᱽᱨᱟᱹᱧ ᱛᱟᱦᱮ ᱠᱟᱱᱟ ᱛᱚᱠᱷᱚᱱ ᱟᱸᱡᱚᱢ ᱵᱟᱲᱟᱭᱮᱫ ᱛᱟᱦᱮᱱᱟ᱾
ᱟᱪᱪᱷᱟ ᱠᱤᱪᱷᱩ ᱟᱹᱞᱤᱧ ᱠᱩᱫᱩᱢ ᱜᱟᱱ ᱞᱤᱧ ᱞᱟᱹᱭ ᱫᱟ ᱦᱮᱸ ᱥᱮ?
ᱚᱱᱠᱟ ᱠᱟᱹᱴᱤᱡ ᱢᱟᱴᱤᱡ ᱠᱚ ᱩᱫᱩᱢ ᱜᱮ᱾ ᱦᱮᱸ
ᱟᱪᱪᱷᱟ᱾ ᱛᱟᱦᱚᱞᱮ ᱟᱹᱞᱤᱧ ᱠᱤᱪᱷᱩᱞᱤᱧ ᱞᱟᱹᱭ ᱮᱫᱟ ᱠᱩᱫᱩᱢ ᱦᱮᱸ?
ᱦᱮᱸ ᱢᱟ ᱞᱟᱹᱭ
ᱟᱫᱚ ᱚᱱᱟ ᱞᱟᱹᱭ ᱞᱟᱹᱭ ᱛᱮᱦᱟᱸᱜ ᱡᱩᱫᱤ ᱦᱟᱸᱜ ᱵᱤᱱ ᱩᱭᱦᱟᱹᱨᱟ ᱛᱟᱦᱚᱞᱮ ᱦᱟᱸᱜ ᱞᱟᱹᱭ ᱵᱤᱱ ᱦᱮᱸ ᱥᱮ᱾
ᱦᱩᱸ᱾
ᱴᱷᱤᱠ ᱜᱮᱭᱟ ᱢᱟᱞᱤᱧ ᱮᱛᱚᱦᱚᱵ ᱫᱟ ᱦᱮᱸ?
ᱦᱮᱸ ᱦᱮᱸ᱾
ᱠᱩᱫᱩᱢ ᱨᱮ ᱠᱩᱲᱤᱫ ᱠᱩᱲᱤᱫ ᱦᱟᱱᱮ ᱪᱟᱞᱟᱣ ᱮᱱᱟ ᱱᱚᱜᱚᱭ ᱦᱮᱡ ᱮᱱᱟ᱾
ᱦᱮᱸ᱾
ᱠᱩᱫᱩᱢ ᱨᱮ ᱠᱩᱲᱤᱫ ᱠᱩᱲᱤᱫ ᱦᱟᱱᱮ ᱪᱟᱞᱟᱣ ᱮᱱᱟ ᱱᱚᱜᱚᱭ ᱦᱮᱡ ᱮᱱᱟ᱾ ᱢᱟ ᱞᱟᱹᱭᱵᱤᱱ ᱚᱱᱟᱜ ᱛᱮᱞᱟ ᱟᱨᱠᱤ᱾
ᱱᱚᱣᱟ ᱫᱚ ᱢᱮᱫ, ᱢᱮᱫ ᱦᱩᱭᱩᱜᱼᱟ ᱥᱮ ᱵᱟᱝ?
ᱦᱮᱸ ᱢᱮᱫ ᱦᱩᱭᱩᱜᱼᱟ ᱢᱮᱫ᱾
ᱦᱩᱸ᱾
ᱟᱨ ᱢᱤᱜᱴᱟᱝ ᱞᱤᱧ ᱞᱟᱹᱭᱮᱫᱟ ᱦᱮᱸᱥᱮ?
ᱦᱮᱸ᱾
ᱨᱟᱹᱯᱩᱫ ᱨᱟᱹᱯᱩᱫ ᱚᱲᱟᱜ ᱨᱮ ᱠᱚᱸᱜ ᱠᱚ ᱛᱩᱯᱩᱫ ᱠᱟᱱ᱾
ᱠᱷᱟᱹᱡᱟᱹᱲᱤ ᱟᱛᱟ ᱵᱟᱝ?
ᱦᱮᱸ ᱦᱮᱸ᱾
ᱟᱹᱞᱤᱧ ᱢᱤᱜᱴᱟᱝ ᱞᱤᱧ ᱠᱩᱫᱩᱢ ᱫᱟ ᱦᱮᱸ?
ᱦᱮᱸ ᱦᱮᱸ ᱞᱟᱹᱭᱵᱮᱱ᱾
ᱡᱮᱞ ᱵᱟᱹᱱᱩᱜ ᱛᱟᱭ, ᱡᱟᱝ ᱢᱮᱱᱟᱜ ᱛᱟᱭ, ᱯᱩᱱᱭᱟ ᱛᱟᱭ ᱠᱟᱴᱟ᱾ ᱟᱨ ᱜᱤᱫᱽᱨᱟᱹᱼ ᱯᱤᱫᱟᱹᱨ ᱦᱟᱢᱼᱫᱩᱲᱩᱢ ᱡᱚᱛᱚ ᱜᱮᱛᱟᱭ ᱯᱮᱲᱟ ᱢᱟ ᱞᱟᱹᱭ ᱢᱮ᱾
ᱟᱪᱪᱷᱟ ᱟᱨ ᱢᱤᱫ ᱫᱷᱟᱣ ᱞᱟᱹᱭᱵᱤᱱ ᱥᱮ ᱨᱤᱯᱤᱴ ᱵᱤᱱ᱾
ᱡᱮᱞ ᱵᱟᱹᱱᱩᱜ ᱛᱟᱭ ᱡᱟᱝ ᱢᱮᱱᱟᱜ ᱛᱟᱭ᱾ ᱯᱩᱱᱭᱟ ᱛᱟᱭ ᱠᱟ᱾ ᱟᱨ ᱜᱤᱫᱽᱨᱟᱹ ᱯᱤᱫᱟᱹᱨ ᱦᱟᱲᱟᱢᱼ ᱫᱩᱲᱩᱢ ᱡᱚᱛᱚ ᱜᱮᱛᱟᱭ ᱯᱮᱲᱟ᱾
ᱦᱟᱯᱮ ᱠᱟᱹᱡᱞᱤᱧ ᱫᱤᱥᱟᱹᱭᱫᱟ ᱦᱮᱸᱥᱮ᱾
ᱦᱮᱸ ᱫᱤᱥᱟᱹᱭ ᱵᱤᱱ᱾
ᱵᱟᱹᱞᱤᱧ ᱫᱤᱥᱟᱹᱭᱮᱜᱼᱟ ᱟᱹᱵᱤᱱ ᱜᱮ ᱞᱟᱹᱭ ᱵᱤᱱ ᱥᱮ ᱱᱚᱣᱟᱱᱟᱜ ᱛᱮᱞᱟ᱾
ᱚᱸ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱯᱟᱨᱠᱚᱢ᱾
ᱟᱪᱪᱷᱟ ᱟᱪᱪᱷᱟ᱾
ᱦᱮᱸ ᱛᱮᱞᱟ ᱦᱩᱭᱞᱮᱱ ᱛᱟᱞᱤᱧᱟ ᱥᱮ ᱵᱟᱝ?
ᱡᱷᱚᱛᱚ ᱜᱮᱛᱟᱭ ᱯᱮᱲᱟ ᱵᱟᱝᱟ ᱦᱮᱸᱥᱮ ᱦᱮᱸ ᱴᱷᱤᱠ ᱜᱮᱭᱟ ᱴᱷᱤᱠ ᱜᱮᱭᱟ ᱮᱠᱫᱚᱢ᱾ ᱛᱟᱦᱚᱞᱮ ᱯᱟᱨᱠᱚᱢ ᱵᱮᱱᱟᱣ ᱠᱚᱫᱚ ᱵᱤᱱ ᱵᱟᱲᱟᱭ ᱜᱮᱭᱟ ᱥᱮ ᱵᱟᱝᱟ?
ᱯᱟᱨᱠᱚᱢ ᱫᱚ
ᱛᱮᱧ ᱟᱨᱠᱤ
ᱮᱠᱞᱟ ᱛᱮᱫᱚ ᱵᱟᱹᱞᱤᱧ ᱮᱠᱞᱟ ᱛᱮᱫᱚ ᱛᱮᱦᱮᱧ ᱫᱚ ᱵᱟᱹᱞᱤᱧ ᱯᱟᱨᱠᱚᱢ ᱛᱮᱧ ᱨᱮᱱᱟᱜ ᱫᱚ ᱟᱭᱢᱟ ᱞᱮᱠᱟᱱ ᱱᱤᱭᱚᱢ ᱠᱚ ᱢᱮᱱᱟᱜᱼᱟ ᱥᱮ
ᱦᱮᱸ ᱦᱮᱸ
ᱦᱩᱸ
ᱩᱱᱠᱩ ᱥᱟᱵ ᱠᱚ ᱵᱟᱢ ᱜᱟᱱ ᱵᱟᱝ ᱜᱟᱱ ᱞᱮᱱᱠᱷᱟᱱ ᱩᱱᱠᱩ ᱜᱟᱜᱴᱟᱜ ᱵᱟᱠᱚ ᱡᱩᱛᱩᱜᱼᱟ ᱟᱨᱠᱤ
ᱦᱩᱸ ᱟᱯᱮᱥᱮᱫ ᱫᱚ ᱚᱠᱟᱞᱮᱠᱟ ᱱᱤᱭᱚᱢ ᱯᱟᱞᱟᱝ ᱯᱟᱨᱠᱚᱢ ᱥᱮ ᱵᱟᱝᱠᱚ ᱱᱚᱝᱠᱟ ᱫᱚ ᱵᱚᱱᱮ ᱧᱟᱢ
ᱵᱟᱝ ᱟᱞᱮ ᱥᱮᱫ ᱫᱚ ᱵᱟᱠᱚ ᱱᱤᱭᱚᱢ ᱜᱮᱭᱟ ᱵᱟᱠᱚ ᱱᱤᱭᱚᱢ ᱯᱟᱞᱚᱱᱟ᱾ ᱛᱟᱦᱚᱞᱮ ᱟᱯᱮ ᱥᱮᱱᱟᱜ ᱞᱟᱹᱭ ᱵᱤᱱ ᱚᱠᱟ ᱞᱮᱠᱟ ᱠᱚ ᱱᱤᱭᱚᱢ ᱯᱟᱞᱚᱱᱟ ᱟᱨ ᱠᱤ ᱾
ᱟᱫᱚ ᱚᱱᱠᱟ ᱵᱮᱥᱤ ᱜᱮᱭᱟᱢ ᱜᱮ, ᱢᱟᱱᱮ ᱡᱟᱦᱟᱸ ᱞᱮᱠᱟ ᱡᱩᱫᱤ ᱢᱤᱫ ᱫᱤᱱ ᱢᱟᱱᱮ ᱛᱤᱦᱤᱧ ᱜᱮ ᱮᱦᱚᱵᱟ᱾ ᱛᱟᱦᱚᱞᱮ ᱠᱷᱟᱱ ᱛᱤᱱ ᱛᱮᱜᱮ ᱯᱩᱨᱟᱹᱣ ᱞᱟᱜᱟᱣ ᱮᱭᱟ᱾ ᱚᱱᱟ ᱚᱱᱟ ᱯᱟᱨᱠᱚᱢ ᱫᱚ᱾ ᱦᱩᱸ
ᱟᱪᱪᱷᱟ ᱾
ᱚᱱᱮ ᱫᱚ ᱵᱟᱜᱤ ᱵᱟᱝ ᱜᱟᱱᱚᱜᱼᱟ᱾
ᱟᱪᱪᱷᱟ ᱟᱪᱪᱷᱟ᱾
ᱟᱨ ᱥᱮᱫᱟᱭ ᱡᱩᱫᱤ ᱢᱟᱠᱚ ᱞᱟᱹᱭᱟ ᱡᱮ ᱟᱨ ᱦᱟᱺᱰᱤ ᱫᱚᱦᱚ ᱠᱟᱛᱮ ᱢᱟᱱᱮ ᱟᱨᱦᱚᱸ ᱚᱱᱠᱟ ᱟᱹᱛᱩ ᱚᱲᱟᱜ ᱨᱮᱱ ᱤᱭᱟᱹ ᱠᱚ ᱦᱚᱲ ᱠᱚ ᱟᱛᱮᱫ ᱠᱚ ᱜᱚᱲᱚ ᱟᱛᱮᱫ ᱠᱚ ᱯᱟᱨᱠᱚᱢ ᱠᱚᱱᱛᱤᱧ ᱛᱟᱦᱮᱱᱟ᱾ ᱟᱫᱚ ᱛᱮᱧ ᱠᱚ ᱯᱩᱨᱟᱹᱣ ᱞᱮᱠᱷᱟᱡ ᱜᱮ᱾ ᱟᱫᱚ ᱚᱱᱟ ᱦᱟᱺᱰᱤ ᱫᱚ ᱩᱱᱠᱩ ᱠᱚ ᱟᱛᱮ ᱠᱚ ᱧᱩᱭᱟ᱾
ᱟᱪᱪᱷᱟ ᱟᱞᱮ ᱥᱮᱱᱟᱜ ᱱᱤᱭᱚᱢ ᱫᱚ ᱵᱟᱹᱱᱩᱜ ᱫᱚ ᱵᱚᱞᱛᱮ ᱵᱟᱹᱱᱩᱜᱼᱟ᱾ ᱢᱟᱱᱮ ᱛᱤᱠᱤᱱ ᱫᱟᱠᱟ ᱜᱮ ᱡᱟ ᱠᱚ ᱡᱚᱢᱟ ᱟᱨ ᱠᱤ ᱾ ᱛᱮᱧ ᱦᱩᱭᱞᱩᱭᱟᱠᱚ ᱵᱟᱨ ᱵᱟᱨ ᱦᱚᱲ ᱛᱮ ᱵᱟᱠᱷᱟᱱ ᱯᱮ ᱦᱚᱲ ᱛᱮ, ᱛᱤᱠᱤᱱ ᱫᱟᱠᱟ ᱠᱚ ᱡᱚᱢ-ᱟ᱾ ᱟᱨ ᱯᱟᱹᱣᱨᱟᱹ ᱠᱤᱪᱷᱩ ᱜᱟᱱ ᱠᱚ ᱥᱳᱨ ᱟᱠᱚᱣᱟ ᱟᱨ ᱠᱤ᱾ ᱵᱟᱨ ᱦᱚᱲ ᱨᱮ ᱯᱩᱱ ᱵᱳᱛᱚᱞ ᱜᱟᱱ ᱟᱨ ᱠᱤ ᱾ ᱯᱩᱱ ᱵᱳᱛᱚᱨ ᱞᱤᱧ ᱞᱟᱹᱭ ᱫᱟᱞᱤᱧ, ᱵᱟᱨ ᱵᱳᱛᱚᱨ ᱵᱟᱨ ᱦᱚᱲ ᱨᱮ ᱵᱟᱨ ᱵᱳᱛᱚᱨ ᱾ ᱟᱨ ᱠᱟᱹᱣᱰᱤ ᱠᱚ ᱠᱤᱪᱷᱩ ᱜᱟᱱ ᱠᱚ ᱮᱢᱟ ᱠᱤᱱᱟ᱾ ᱵᱟᱨ ᱥᱟᱭ ᱴᱟᱠᱟ ᱜᱟᱱ᱾ ᱢᱤ ᱢᱤᱫ ᱦᱚᱲ, ᱠᱟᱛᱮ
ᱟᱪᱪᱷᱟ
ᱯᱩᱱ ᱥᱟᱭ ᱴᱟᱠᱟ ᱾
ᱦᱮᱸ ᱟᱵᱩᱣᱟᱜ ᱢᱟ ᱟᱭᱢᱟ ᱨᱚᱠᱚᱢ ᱜᱮ, ᱦᱮᱸ ᱢᱟ ᱞᱟᱹᱭ ᱢᱮ ᱞᱟᱹᱭ ᱢᱮ ᱾
ᱟᱪᱪᱷᱟ ᱟᱨ ᱢᱤᱫᱴᱟᱝ ᱠᱩᱫᱩᱢ ᱫᱚ ᱦᱩᱭᱩᱜ ᱠᱟᱱᱟ ᱾ ᱞᱟᱞ ᱵᱟᱹᱵᱩ ᱦᱟᱴ ᱡᱟᱭ, ᱵᱤᱱᱟ ᱫᱳᱥᱮ ᱢᱟᱨ ᱠᱷᱟᱭ᱾
ᱦᱩᱸ
ᱟᱨ ᱢᱤᱫ ᱫᱷᱟᱣ ᱞᱤᱧ ᱞᱟᱹᱭ ᱫᱟ ᱦᱮᱸ ᱥᱮ, ᱞᱟᱞ ᱵᱟᱹᱵᱩ ᱦᱟᱴ ᱡᱟᱭ, ᱵᱤᱱᱟ ᱫᱳᱥᱮ ᱢᱟᱨ ᱠᱷᱟᱭ᱾
ᱞᱟᱞ ᱵᱟᱹᱵᱩ ᱦᱟᱴ ᱡᱟᱭ ᱵᱤᱱᱟ ᱫᱳᱥᱮ ᱢᱟᱨ ᱠᱷᱟᱭ ᱾ ᱦᱟᱯᱮ ᱦᱚᱜ ᱞᱟᱹᱭ ᱞᱮᱜᱮ ᱞᱤᱧ᱾ ᱵᱟ ᱵᱟᱞᱤᱧ ᱫᱤᱥᱟᱹᱭ ᱫᱟ ᱾
ᱞᱟᱞ ᱵᱟᱹᱵᱩ ᱦᱟᱴ ᱡᱟᱭ, ᱵᱤᱱᱟ ᱫᱳᱥᱮ ᱢᱟᱨ ᱠᱷᱟᱭ ᱾ ᱢᱟᱱᱮ ᱫᱚ ᱦᱩᱭᱩᱜ ᱠᱟᱱᱟ ᱴᱩᱠᱩᱡ ᱚᱱᱮ ᱤᱭᱟᱹ ᱠᱩᱝᱠᱟᱹ ᱠᱚ ᱵᱟᱠᱚ ᱴᱩᱠᱩ ᱠᱚ ᱤᱫᱤ ᱜᱮᱭᱟ ᱴᱩᱠᱩᱡ᱾ ᱟᱫᱚ ᱚᱱᱟ ᱴᱩᱠᱩᱡ ᱡᱚᱠᱷᱚᱱ ᱠᱤᱨᱤᱧ ᱟᱠᱚ ᱦᱚᱲ, ᱠᱟᱹᱡ ᱠᱚ ᱱᱚᱝᱠᱟ ᱠᱚ ᱴᱚᱠᱱᱟᱭ ᱜᱮᱭᱟ ᱥᱮ ᱵᱤᱱᱟ ᱫᱳᱥ ᱛᱮᱜᱮ ᱟᱨ ᱠᱤ ᱠᱚ ᱫᱟᱞᱮᱭᱟ᱾
ᱦᱳᱭ ᱦᱳᱭ ᱦᱳᱭ᱾
ᱦᱮᱸ ᱥᱮ,
ᱴᱷᱤᱠ, ᱦᱮᱸ ᱾
ᱦᱮᱸ ᱛᱚᱵᱮ ᱟᱯᱮ ᱚᱱᱛᱮ ᱫᱚ ᱴᱩᱠᱩᱡ ᱠᱚᱠᱚ ᱟᱠᱷᱨᱤᱧ ᱠᱚ ᱤᱫᱤ ᱜᱮᱭᱟ ᱥᱮ ᱵᱟᱝ ᱟ ᱟᱛᱳ ᱟᱛᱳ?
ᱟᱞᱮ ᱱᱚᱛᱮ ᱦᱮᱸ
ᱠᱚ ᱤᱫᱤᱭᱟ ᱦᱟᱴᱨᱮ,
ᱦᱟᱴ ᱨᱮᱫᱚ ᱠᱚ ᱤᱫᱤ ᱜᱮᱭᱟ᱾ ᱟᱨ ᱠᱩᱝᱠᱟᱹᱞ ᱠᱚ ᱢᱮᱱᱟᱜ ᱠᱚ ᱜᱮᱭᱟ ᱥᱩᱨ ᱠᱚᱨᱮ, ᱟᱫᱚ ᱩᱱᱠᱩ ᱠᱩᱝᱠᱟᱹᱞ ᱠᱚᱜᱮ ᱠᱚ ᱟᱹᱜᱩᱭ ᱛᱟᱦᱮᱱ ᱜᱮᱭᱟ᱾ ᱴᱩᱠᱩᱡ ᱠᱚᱫᱚ
ᱴᱩᱠᱩᱡ ᱪᱮᱞᱟᱝ ᱪᱮᱞᱟᱝ ᱨᱮᱱᱟᱜ ᱩᱛᱩ ᱢᱟ ᱟᱹᱰᱤ ᱥᱤᱵᱤᱞ ᱠᱟᱱ ᱜᱮᱭᱟ ᱥᱮ ᱦᱮᱸ ᱤᱭᱟᱹ ᱯᱨᱟᱭ ᱠᱷᱚᱱ ᱫᱚ ᱦᱮᱸ ᱟᱞᱮ ᱫᱚ ᱪᱮᱞᱟᱝ ᱠᱚᱨᱮ ᱜᱮᱞᱮ ᱩᱛᱩ ᱵᱟᱲᱟᱭ ᱜᱮᱭᱟ ᱦᱩᱸ‌᱾
ᱪᱮᱞᱟᱝ ᱠᱚᱨᱮ ᱜᱮ ᱵᱟᱝ-ᱟ?
ᱦᱮᱸᱜ ᱮᱸ
ᱟᱪᱪᱷᱟ ᱟᱹᱞᱤᱧ ᱪᱮᱞᱟᱝ ᱨᱮᱜᱮ ᱫᱚᱞᱤᱧ ᱡᱚᱢ ᱫᱚᱞᱤᱧ ᱡᱚᱢ ᱟᱠᱟᱫ ᱜᱮᱭᱟ᱾ ᱱᱮᱛᱟᱨ ᱫᱚ ᱦᱟᱸᱜ ᱠᱚᱲᱦᱟ ᱠᱚ ᱦᱟᱛᱟᱣ ᱠᱟᱛᱮ ᱫᱚ ᱤᱭᱟᱹ ᱠᱚᱲᱦᱟ ᱠᱚᱨᱮ ᱜᱮ ᱡᱚᱢ ᱵᱟᱲᱟ ᱦᱩᱭᱩᱜ ᱠᱟᱱᱟ᱾ ᱪᱮᱞᱟᱝ ᱠᱚᱨᱮ ᱫᱚ ᱟᱹᱣᱨᱤ ᱡᱚᱢ ᱦᱩᱭᱩᱜᱼᱟ ᱦᱟᱫᱚ ᱡᱟ ᱵᱚᱸᱜᱟᱟᱜ ᱥᱩᱢᱟᱹᱭ ᱜᱮ᱾ ᱟᱪᱪᱷᱟ ᱛᱚᱵᱮ ᱟᱨ ᱢᱤᱫᱴᱟᱝ ᱠᱩᱫᱩᱢ ᱞᱤᱧ ᱞᱟᱹᱭ ᱫᱟ ᱦᱮᱸ ᱥᱮ ᱾
ᱞᱟᱝ ᱟᱫᱚ
ᱪᱮᱫ ᱵᱤᱱ ᱞᱟᱹᱭᱮᱫᱟ?
ᱟ ᱨᱟᱹᱯᱩᱜ ᱜᱚᱫᱚᱜᱼᱟ ᱥᱮ ᱾
ᱦᱚᱸ ᱦᱚᱸᱦᱚᱸ
ᱦᱩᱸ
ᱟᱨ ᱢᱤᱫᱴᱟᱝ ᱞᱤᱧ ᱞᱟᱹᱭ ᱫᱟ ᱦᱮᱸ ᱥᱮ ᱱᱚᱣᱟ ᱫᱚ ᱡᱟᱹᱱᱤᱡ ᱠᱷᱟᱱ ᱵᱤᱱ ᱵᱟᱰᱟᱭ ᱜᱮᱭᱟ᱾ ᱞᱟᱹᱭ ᱫᱟᱞᱤᱧ ᱯᱟᱨ ᱠᱩᱫᱩᱢ ᱨᱮ ᱠᱩᱲᱤᱫ ᱠᱩᱲᱤᱫ ᱯᱟᱨᱠᱚᱢ ᱞᱟᱛᱟᱨ ᱨᱮ ᱜᱟᱭᱟᱝ ᱜᱩᱭᱩᱝ᱾
ᱦᱮᱞᱳ ᱞᱟᱹᱭ ᱵᱮᱱ ᱟᱸᱡᱚᱢ
ᱠᱩᱫᱩᱢ ᱨᱮ ᱠᱩᱲᱤᱫ ᱠᱩᱲᱤᱫ ᱯᱟᱨᱠᱚᱢ ᱞᱟᱛᱟᱨ ᱨᱮ ᱜᱟᱭᱟᱝ ᱜᱩᱭᱩᱝ᱾ ᱟᱸᱡᱚᱢᱮᱫᱼᱟᱵᱤᱱ ᱛᱚ?
ᱦᱳᱭ
ᱦᱩᱸ
ᱦᱮᱸ ᱟᱸᱡᱚᱢᱮᱫ ᱟᱞᱤᱧ
ᱡᱚᱠᱷᱚᱱ ᱦᱟᱸᱜ ᱯᱟᱨᱠᱚᱢ ᱨᱮᱵᱚᱱ ᱫᱩᱲᱩᱵ ᱠᱚᱜᱼᱟ ᱦᱮᱸ ᱥᱮ, ᱛᱚᱠᱷᱚᱱ ᱟᱫᱚ ᱦᱟᱸᱜ ᱡᱚᱠᱷᱚᱱ ᱜᱷᱟᱥᱤᱡ ᱟᱵᱚᱱ ᱚᱱᱟᱜᱮ ᱟᱨᱠᱤ ᱜᱟᱭᱟᱝ ᱜᱩᱭᱩᱝ ᱵᱟᱲᱟᱭᱟ ᱛᱚ ᱞᱟᱛᱟᱨ ᱨᱮ ᱟᱨᱠᱤ᱾
ᱚ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱦᱮᱸ ᱴᱷᱤᱠ ᱴᱷᱤᱠ᱾ ᱱᱚᱣᱟ ᱜᱮᱞᱤᱧ ᱜᱩᱱᱟᱹᱱᱚᱜ ᱠᱟᱱ ᱛᱟᱦᱮᱱᱟ ᱟᱫᱚ ᱵᱟᱹᱞᱤᱧ ᱢᱮᱱ ᱯᱩᱥᱴᱟᱹᱣ ᱠᱟᱜ-ᱦᱟ ᱾
ᱟᱵᱤᱱ ᱤᱭᱟᱹ ᱞᱮᱜ-ᱟ ᱵᱟᱝ-ᱟ
ᱟᱦ
ᱟᱨ ᱢᱤᱫᱴᱟᱱ ᱛᱚᱵᱮ ᱞᱤᱧ ᱞᱟᱹᱭ ᱮᱫᱟ ᱦᱮᱸ ᱥᱮ᱾
ᱦᱩᱸ
ᱫᱟᱜ ᱪᱮᱛᱟᱱ ᱨᱮ ᱱᱟᱹᱲᱤ, ᱱᱟᱹᱲᱤ ᱪᱮᱛᱟᱱ ᱨᱮ ᱵᱟᱦᱟ ᱾ ᱠᱩᱫᱩᱢ ᱨᱮ ᱠᱩᱲᱤᱫ ᱠᱩᱲᱤᱫ ᱫᱟᱜ ᱪᱮᱛᱟᱱ ᱨᱮ ᱱᱟᱹᱲᱤ, ᱱᱟᱹᱲᱤ ᱪᱮᱛᱟᱱ ᱨᱮ ᱵᱟᱦᱟ᱾
ᱪᱮᱫ ᱯᱚᱭᱨᱟᱱᱤ ᱵᱟᱦᱟ?
ᱚᱸᱦᱚᱜ ᱞᱟᱹᱭ ᱟᱞᱤᱧ ᱥᱮ ᱪᱮᱫ ᱛᱮᱞᱟ?
ᱚ ᱛ
ᱫᱤᱥᱟᱹᱭᱮᱫᱟ ᱵᱤᱱ ᱛᱮᱞᱟ ᱫᱚ ᱦᱩᱭᱩᱜᱼᱟ ᱰᱤᱵᱟᱹ, ᱰᱤᱵᱟᱹ ᱵᱤᱱ ᱧᱮᱞ ᱟᱠᱟᱫ ᱜᱮᱭᱟ ᱛᱚ᱾
ᱟᱞᱤᱧ ᱛᱤᱥᱫᱚ ᱱᱚᱣᱟ ᱠᱚ ᱵᱟᱞᱤᱧ ᱟᱡᱚᱢ ᱵᱟᱲᱟ ᱠᱟᱫᱟ ᱾ ᱟᱪᱪᱷᱟ ᱟᱪᱪᱷᱟ ᱟᱪᱪᱷᱟ ᱦᱮᱸ ᱦᱮᱸ ᱴᱷᱤᱠ ᱾
ᱚᱱᱟ ᱫᱟᱜ ᱪᱮᱛᱟᱱ ᱨᱮ ᱱᱟᱹᱲᱤ, ᱚᱱᱟ ᱡᱟᱦᱟᱸ ᱥᱩᱞᱛᱟᱹ ᱛᱟᱦᱮᱱᱟ ᱦᱮᱸ ᱦᱮᱸ ᱾ ᱦᱮᱸ ᱱᱮᱛᱟᱨ ᱫᱚ ᱵᱟᱠᱚ ᱵᱮᱵᱷᱟᱨ ᱫᱟ ᱞᱟᱦᱟᱛᱮ ᱦᱮᱸ ᱟᱞᱮ ᱫᱚ ᱢᱟᱱᱮ ᱩᱱ ᱥᱚᱢᱚᱭ ᱫᱚ ᱰᱤᱵᱟᱹ ᱛᱮᱜᱮ ᱛᱚ ᱤᱭᱟᱹ ᱵᱟᱲᱟ ᱦᱩᱭ ᱠᱟᱱᱟ ᱢᱟᱨᱥᱟᱞ ᱵᱟᱲᱟ ᱦᱩᱭᱩ ᱠᱟᱱᱟ ᱾
ᱟᱫᱚ ᱚᱱᱠᱟ ᱠᱚ ᱞᱟᱹᱭᱟ ᱛᱚ ᱠᱩᱫᱩᱢ, ᱛᱟᱦᱮ ᱟᱯᱮ ᱫᱚ ᱰᱤᱵᱟᱹ ᱠᱚᱫᱚ ᱯᱮ ᱵᱮᱵᱚᱦᱟᱨ ᱯᱟᱹᱞᱟᱹᱜ ᱜᱮᱭᱟ ᱥᱮ ᱵᱟᱝ᱾
ᱰᱤᱵᱟᱹ ᱫᱚ᱾ ᱤᱧ ᱚᱱᱠᱟ ᱜᱤᱫᱽᱨᱟᱹ ᱥᱚᱢᱚᱭᱟ ᱫᱤᱥᱟᱹᱭᱟ ᱟᱫᱚ ᱚᱱᱟ ᱠᱷᱚᱱ ᱫᱚ ᱯᱚᱨ ᱫᱚ ᱪᱟᱵᱟᱣ ᱟᱠᱟᱱᱟ ᱤᱱᱟᱹ ᱯᱚᱨ ᱫᱚ ᱠᱟᱨᱮᱱᱴ ᱠᱚ ᱦᱮᱡ ᱮᱱᱟ ᱟᱫᱚ ᱛᱟᱦᱚᱞᱮ ᱟ ᱚᱱᱟ ᱵᱮᱵᱚᱦᱟᱨ ᱦᱚᱸ ᱪᱟᱵᱟᱭᱮᱱᱟ᱾
ᱦ ᱚᱱᱟ ᱪᱟᱵᱟᱭᱮᱱᱟ ᱵᱟᱝ?
ᱦᱩᱸ᱾
ᱛᱚᱵᱮ ᱟᱨ ᱢᱤᱫᱴᱟᱝᱤᱧ ᱞᱟᱹᱭᱮᱫᱟ ᱚᱱᱟ ᱫᱚ ᱡᱤᱡ ᱵᱤᱱ ᱵᱟᱲᱟᱭ ᱜᱮᱭᱟ᱾
ᱦᱮᱸ ᱢᱟ ᱞᱟᱹᱭᱵᱱ ᱟᱸᱡᱚᱢ ᱞᱮ ᱤᱧ ᱡᱩᱫᱤᱧ ᱵᱟᱲᱟᱭ ᱠᱷᱟᱱ ᱦᱮᱸ᱾
ᱦᱮ ᱢᱤᱫᱴᱟᱝ ᱠᱩᱫᱩᱢ ᱨᱮ ᱠᱩᱲᱤᱫ ᱠᱩᱲᱤᱫ ᱢᱤᱫᱴᱟᱝ ᱠᱷᱩᱱᱴᱤ ᱛᱮ ᱢᱤᱫᱴᱟᱝ ᱚᱲᱟᱜ ᱛᱤᱸᱜᱩ ᱢᱮᱱᱟᱜ ᱟᱠᱟᱫᱟ᱾
ᱛᱢᱥ ᱛᱮ
ᱵᱟᱝ ᱵᱟᱝ ᱪᱟᱛᱚᱢ ᱫᱚ ᱵᱟᱝ ᱦᱩᱭᱩᱜᱼᱟ ᱪᱟᱛᱚᱢ ᱞᱮᱠᱟᱱᱟᱜ ᱜᱮ ᱟᱨᱠᱤ ᱫᱤᱥᱟᱹᱭ ᱵᱤᱱ ᱥᱮ ᱵᱟᱝ᱾
ᱡᱚᱛᱚ ᱠᱟᱱᱟ ᱜᱮ ᱴ
ᱦᱮᱸ ᱦᱮᱸ ᱦᱮᱸ ᱩᱰᱟᱹᱭ ᱦᱮᱸ ᱩᱰ᱾
ᱟᱪᱪᱷᱟ ᱟᱪᱷᱟ ᱟᱪᱷᱟ᱾
ᱢᱤᱫᱴᱟᱝ ᱠᱷᱩᱱᱴᱤ ᱛᱤᱸᱜᱩ ᱵᱟᱹᱱᱩᱜ ᱛᱮ?
ᱦᱮᱸ ᱦᱮᱸ ᱪᱟᱛᱚᱢ ᱫᱚ ᱛᱤᱸᱜᱩ ᱫᱚ ᱵᱟᱝ ᱛᱟᱦᱮᱱᱟ᱾
ᱟᱡᱟᱜ ᱦᱮᱸ ᱟᱪᱪᱷᱟ ᱛᱚᱵᱮ ᱩᱫ ᱠᱚᱫᱚ ᱟᱯᱮ ᱥᱮᱫ ᱧᱟᱢᱚᱜ ᱜᱮᱭᱟ ᱥᱮ ᱵᱟᱝᱟ?
ᱦᱮᱸ ᱩᱫ ᱠᱚᱫᱚ ᱧᱟᱢᱚᱜᱼᱟ ᱦᱜ ᱳᱭ ᱱᱚᱣᱟ ᱥᱨᱟᱵᱚᱱ ᱵᱷᱟᱫᱚᱨ ᱢᱟᱥ ᱥᱮᱫ ᱧᱟᱢᱚᱜᱼᱟ᱾
ᱟᱪᱪᱷᱟ ᱟᱪᱪᱷᱟ ᱱᱤᱛᱚᱜ ᱢᱟᱭ ᱫᱟᱜ ᱵᱟᱲᱟ ᱠᱮᱜᱼᱟ ᱦᱮᱸ ᱧᱟᱢᱚᱜ ᱧᱟᱢᱚᱜᱼᱟ᱾ ᱯᱚᱛᱟᱢ ᱩᱫ ᱠᱚᱵᱤᱱ ᱟᱸᱡᱚᱢ ᱟᱠᱟᱫᱼᱟ?
ᱦᱮᱸ᱾ ᱚᱱᱟ ᱩᱫ ᱜᱮ ᱵᱮᱥᱤ ᱫᱚ ᱟᱞᱮ ᱥᱮᱫ ᱫᱚ ᱧᱟᱢᱚᱜᱼᱟ ᱟᱨ ᱮᱴᱟᱜ ᱦᱮᱸ ᱮᱴᱟᱜᱟᱜ ᱠᱚᱫᱚ ᱵᱟᱝ ᱧᱟᱢᱚᱜ ᱜᱮᱭᱟ ᱮᱴᱟᱜᱟᱜ ᱠᱚᱫᱚ ᱚᱱᱟ ᱵᱤᱨ ᱫᱤᱥᱚᱢ ᱠᱚ ᱠᱚᱨᱮᱜ ᱜᱮ ᱧᱟᱢᱚᱜᱼᱟ ᱮᱴᱟᱜ ᱠᱚᱫᱚ ᱚᱱᱟ ᱡᱟᱦᱟᱸ ᱟᱨᱚ ᱪᱮᱫ ᱠᱚ ᱞᱟᱹᱭᱟ ᱯᱩᱴᱠᱟᱹ᱾
ᱯᱚᱛᱟᱢ ᱩᱫ ᱞᱟᱛᱟᱨ ᱨᱮ ᱯᱩᱴᱠᱟᱹ ᱦᱚᱸ ᱧᱟᱢᱚᱜᱼᱟ ᱯᱩᱴᱠᱟᱹ᱾ ᱯᱩᱴᱠᱟᱹ ᱠᱚᱜᱮ ᱧᱟᱢᱚᱜ ᱜᱮᱭᱟ ᱚᱱᱮ ᱛᱟᱯᱚᱨᱮ ᱢᱚᱛᱟᱢ ᱩᱫ ᱵᱤᱥᱤ ᱡᱟᱦᱟᱸᱨᱮ ᱜᱟᱡᱟᱲ ᱛᱟᱦᱮᱱᱟ ᱦᱮᱸᱥᱮ ᱢᱚᱛᱟᱢ ᱫᱚᱢᱮ ᱦᱭᱛᱳ ᱜᱟᱡᱟᱲ ᱠᱟᱱᱟ ᱫᱚᱢᱮ ᱦᱚᱭᱛᱳ ᱟᱹᱰᱤ ᱟᱢᱫᱟ ᱛᱷᱟᱨᱮ ᱛᱷᱟᱨᱮ ᱤᱭᱟᱹ ᱠᱟᱱᱟ᱾ ᱚᱱᱟ ᱠᱚᱨᱮ ᱫᱚ ᱟᱹᱰᱤ ᱵᱤᱥᱟᱠᱛᱚ ᱵᱤᱥᱟᱠᱛᱚ ᱵᱤᱧ ᱠᱚ ᱛᱟᱦᱮᱱ ᱜᱮᱭᱟ ᱛᱚ ᱞᱟᱹᱭ ᱟᱠᱚ ᱵᱟᱝ ᱵᱩᱡᱷᱟᱹᱜᱼᱟ᱾ ᱟᱨ ᱤᱧ ᱧᱮᱞ ᱧᱮᱞ ᱛᱮ ᱚᱱᱟ ᱠᱚᱫᱚ ᱠᱚ ᱦᱟᱞᱟᱝᱼᱟ᱾
ᱦᱮᱸ᱾
ᱩᱫ ᱥᱚᱲᱮ ᱵᱤᱱ ᱡᱚᱢ ᱟᱠᱟᱫᱼᱟ ᱥᱮ ᱵᱟᱝ ᱛᱚᱵᱮ᱾
ᱩᱫ ᱥᱚᱲᱮ ᱦᱮᱸ ᱦᱮᱸ ᱟᱹᱰᱤ ᱥᱤᱵᱤᱞᱟ᱾
ᱟᱹᱰᱤ ᱥᱤᱵᱤᱞᱟ ᱵᱟᱝ᱾